ᱦᱮᱞᱳ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱟᱸᱡᱚᱢᱚᱜ ᱠᱟᱱᱟ ᱤᱧᱟᱜ ᱨᱚᱲ
ᱦᱮᱸ ᱦᱮᱸ ᱦᱮᱸ ᱟᱸᱡᱚᱢᱚᱜ ᱠᱟᱱᱟ ᱦᱮᱸ ᱢᱮᱱ ᱮᱫᱟᱞᱤᱧ ᱱᱟᱯᱟᱭ ᱵᱟᱲᱟ ᱜᱮ ᱦᱳᱭ ᱮᱠᱫᱚᱢ ᱱᱟᱯᱟᱭ ᱜᱮ ᱢᱮᱱᱫᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱱᱤᱛᱚᱜ ᱫᱚ ᱪᱮᱫ ᱪᱤᱠᱟᱹ ᱵᱟᱲᱟ ᱱᱚᱸᱜᱚᱭ ᱫᱩᱲᱩᱵ ᱵᱟᱲᱟ ᱦᱩᱭ ᱟᱠᱟᱱᱟ ᱟᱨ ᱪᱟ ᱠᱚ ᱧᱩ ᱠᱟᱛᱮᱫ ᱟᱯᱮ ᱜᱮ ᱪᱮᱫ ᱯᱮ ᱪᱤᱠᱟᱹ ᱵᱟᱲᱟᱭᱮᱫᱟ
ᱪᱮᱫ ᱦᱚ ᱵᱟᱝ ᱱᱚᱜᱼᱚᱭ ᱟᱥᱟᱲ ᱵᱚᱸᱜᱟ ᱫᱤᱱ ᱞᱮᱠᱟ ᱟᱹᱰᱤ ᱡᱳᱨᱮ ᱫᱟᱜ ᱮ ᱡᱟᱹᱲᱤ ᱮᱫᱟ ᱟᱫᱚ ᱚᱱᱮ ᱚᱱᱟ ᱞᱮᱠᱟ ᱛᱮᱜᱮ ᱱᱟᱦᱱᱟᱜ ᱛᱮᱦᱮᱧᱟᱜ ᱜᱟᱞᱚᱪ ᱥᱮ ᱥᱟᱛᱟᱢ ᱡᱟᱦᱟᱸ ᱱᱤᱭᱟᱹ ᱱᱟᱜ ᱡᱟᱦᱟᱸ ᱵᱟᱨᱮᱛᱮ ᱜᱟᱯᱟᱞᱢᱟᱨᱟᱣ ᱦᱩᱭᱩᱜ-ᱟ
ᱦᱩᱸ
ᱚᱱᱟ ᱞᱮᱠᱟᱛᱮ ᱟᱹᱞᱤᱧ ᱫᱚ ᱦᱟᱜ ᱞᱤᱧ ᱥᱤᱞᱮᱠᱴ ᱢᱟᱱᱮ ᱞᱟᱹᱭ ᱟᱠᱟᱫᱟᱞᱤᱧ ᱥᱮ ᱞᱤᱧ ᱪᱤᱱᱛᱟᱹ ᱵᱷᱟᱵᱱᱟᱭᱮᱫᱟ ᱚᱱᱟ ᱟᱥᱟᱲ ᱵᱚᱸᱜᱟ ᱱᱤᱭᱟᱹᱜᱮ ᱠᱟᱹᱴᱤᱡ ᱜᱟᱞᱚᱪ ᱵᱟᱲᱟ ᱦᱩᱭ ᱞᱮᱱᱠᱷᱟᱱ ᱠᱟᱹᱴᱤᱡ ᱱᱟᱯᱟᱭ ᱠᱚᱜ-ᱟ
ᱟᱪᱪᱷᱟ ᱟᱸᱻ
ᱦᱳᱭ ᱟᱫᱚ ᱚᱱᱟᱜᱮ ᱟᱥᱟᱲ ᱵᱚᱸᱜᱟ ᱫᱚ ᱪᱮᱫ? ᱢᱟᱱᱮ ᱪᱮᱫ ᱠᱷᱟᱹᱛᱤᱨ ᱵᱚᱱ ᱢᱮᱛᱟᱜ ᱠᱟᱱᱟ ᱥᱮ ᱪᱮᱫ ᱞᱟᱹᱜᱤᱫ ᱛᱮ? ᱢᱟᱱᱮ ᱟᱵᱚᱫᱚ ᱢᱟᱱᱮ ᱟᱥᱟᱲ ᱵᱚᱸᱜᱟ ᱠᱚ ᱧᱩᱛᱩᱢ ᱟᱠᱟᱫᱟ ᱱᱚᱜᱱᱟᱜᱮ ᱱᱤᱭᱟᱹᱜᱮ ᱠᱟᱹᱴᱤᱡ ᱞᱟᱝ ᱜᱟᱞᱚᱪ ᱞᱮᱠᱷᱟᱱ ᱟᱹᱰᱤ ᱜᱮ ᱱᱟᱯᱟᱭ ᱠᱚᱜ᱾ ᱞᱟᱝᱜᱟ ᱦᱳᱭ ᱥᱮ
ᱦᱳᱭ ᱦᱳᱭ ᱦᱳᱭ ᱟᱫᱚ ᱚᱱᱟ ᱫᱚ ᱦᱮᱸ ᱟᱫᱚ ᱟᱢᱜᱮ ᱦᱟᱸᱜ ᱚᱱᱟ ᱫᱚ ᱞᱟᱹᱭ ᱛᱟᱞᱟᱝ ᱢᱮ ᱦᱟᱸᱜ ᱯᱳᱭᱞᱳ ᱠᱷᱚᱱᱟᱜ ᱜᱮ ᱦᱟᱸᱜ᱾
ᱟᱪᱪᱷᱟ ᱟᱪᱪᱷᱟ ᱟᱪᱪᱷᱟ ᱴᱷᱤᱠ ᱜᱮᱭᱟ᱾
ᱟ
ᱦᱮᱸ ᱢᱮᱱᱫᱚ ᱜᱚᱢᱠᱮ ᱟᱥᱟᱲ ᱟᱥᱟᱲ ᱵᱚᱸᱜᱟ
ᱦᱮᱸ
ᱦᱮᱸ ᱱᱤᱭᱟᱹ ᱫᱚ ᱱᱟᱜ ᱟᱥᱟᱲ ᱵᱚᱸᱜᱟ ᱧᱩᱛᱩᱢ ᱢᱮᱱᱛᱮᱱᱟᱜ ᱱᱤᱛᱚᱜ ᱨᱮᱱᱟᱜ ᱫᱚ ᱵᱟᱝ ᱛᱟᱵᱚᱱᱟᱛᱚ ᱟᱨ ᱱᱤᱭᱟᱹ ᱫᱚ ᱟᱸᱜ ᱥᱮᱫᱟᱭ ᱠᱷᱚᱱᱟᱜ ᱠᱚ ᱧᱩᱛᱩᱢ ᱟᱹᱜᱩ ᱟᱠᱟᱫᱟ ᱦᱟᱯᱲᱟᱢ ᱠᱚ᱾ ᱪᱮ ᱚᱱᱟᱠᱟ ᱞᱮᱠᱟᱛᱮ ᱟᱵᱚ ᱦᱚᱸ ᱱᱤᱛᱳᱜ ᱫᱚ ᱟᱥᱟᱲ ᱵᱚᱸᱜᱟ ᱞᱟᱹᱭ ᱛᱮᱵᱚᱱ ᱵᱚᱲᱦᱮ ᱠᱟᱱᱟ ᱥᱮ ᱪᱮᱫ?
ᱦᱳᱭ ᱦᱳᱭ
ᱦᱚᱜ-ᱚᱭ ᱟᱫᱚ ᱟᱥᱟᱲ ᱵᱚᱸᱜᱟ ᱨᱮ ᱢᱮᱱᱫᱚ ᱡᱟᱦᱟᱸ ᱠᱚ ᱦᱩᱭᱩᱜ ᱛᱟᱵᱚᱱᱟ ᱚᱱᱮ ᱚᱱᱟ ᱠᱚ ᱢᱤᱫᱴᱮᱱ ᱢᱤᱫᱴᱮᱱ ᱛᱟᱞᱟᱝᱟ ᱢᱤᱫ ᱨᱮᱫᱚ ᱡᱟᱦᱟᱸ ᱵᱚᱱ ᱢᱮᱛᱟᱜ ᱠᱟᱱᱟ ᱢᱮᱱᱫᱚ ᱟᱥᱟᱲ ᱵᱚᱸᱜᱟ ᱢᱟᱱᱮ ᱟᱥᱟᱲ ᱵᱚᱸᱜᱟ ᱢᱮᱱᱫᱚ ᱡᱟᱦᱟᱸ ᱢᱟᱱᱮ ᱡᱟᱦᱟᱸ ᱵᱚᱸᱜᱟ ᱱᱟᱜ-ᱮ ᱟᱹᱰᱤ ᱡᱳᱨᱮ ᱫᱟᱜ ᱡᱟᱹᱯᱩᱫᱟ,
ᱚᱸ
ᱢᱟᱱᱮ ᱢᱮᱱ ᱫᱚ ᱟᱹᱰᱤ ᱰᱷᱮᱨ ᱡᱟᱦᱟᱸ ᱵᱚᱸᱜᱟᱭ ᱫᱟᱜ ᱡᱟᱹᱲᱤᱭᱟ᱾
ᱦᱮᱸ
ᱚᱱᱮ ᱚᱱᱟ ᱠᱷᱟᱹᱛᱤᱨ ᱜᱮ ᱠᱚ ᱧᱩᱛᱩᱢ ᱟᱠᱟᱫᱟ ᱟᱥᱟᱲ ᱵᱚᱸᱜᱟ᱾
ᱦᱳᱭ ᱴᱷᱤᱠ ᱴᱷᱤᱠ,
ᱮᱸᱫ ᱟᱨ ᱫᱚᱥᱟᱨ ᱨᱮ ᱢᱮᱱ ᱞᱮᱠᱷᱟᱱ ᱫᱚ ᱟᱥᱟᱲᱹ ᱵᱚᱸᱜᱟ ᱫᱚ ᱩᱭᱦᱟᱹᱬ ᱥᱮ ᱟᱛᱳ ᱴᱚᱞᱟ ᱫᱟᱜ ᱛᱮ ᱪᱟᱯᱮᱜ ᱛᱟᱵᱚᱱᱟ ᱥᱮ ᱪᱟᱯᱮ ᱠᱚᱜ ᱛᱟᱵᱚᱱᱟ᱾
ᱦᱳᱭ ᱟᱨ ᱟᱥᱟᱲ ᱵᱚᱸᱜᱟ ᱨᱮᱜᱮ ᱡᱩᱫᱤ ᱚᱱᱠᱟᱱᱟᱜ ᱡᱩᱫᱤ ᱪᱤᱛᱟᱹᱨ ᱡᱩᱫᱤ ᱞᱤᱧ ᱥᱟᱵ ᱨᱟᱠᱟᱵᱟ ᱛᱟᱦᱚᱞᱮ ᱢᱮᱱ ᱜᱟᱱᱚᱜᱼᱟ᱾ ᱮᱸᱜ ᱟᱥᱟᱲ ᱵᱚᱸᱜᱟ ᱫᱚ ᱢᱤᱫᱴᱮᱱ ᱟᱹᱰᱤ ᱢᱤᱫᱴᱮᱱ ᱪᱮᱫᱠᱟᱞᱤᱧ ᱞᱟᱹᱭᱟ? ᱢᱮᱱ ᱫᱚ ᱢᱟᱱᱮ ᱟᱹᱰᱤ ᱱᱟᱯᱟᱭ ᱵᱩᱡᱩᱜᱼᱟ ᱩᱱᱫᱚ᱾
ᱮᱠᱫᱚᱢ ᱢᱟᱱᱮ
ᱦᱳᱭ ᱦᱳᱭ ᱢᱮᱱ ᱫᱚ ᱦᱟᱸᱜ ᱪᱮᱫ ᱞᱮᱠᱟ ᱨᱮ ᱱᱟᱜ ᱱᱟᱯᱟᱭ ᱵᱩᱡᱩᱜᱼᱟ? ᱦᱮᱸ
ᱢᱟᱱᱮ ᱦᱮᱸ ᱟᱥᱟᱲ ᱦᱮᱸ ᱵᱟᱠᱚᱞ ᱚᱱᱮ ᱵᱟᱠᱚ ᱞᱟᱹᱭ ᱠᱮᱫᱟ ᱟᱥᱟ ᱮᱸ ᱟᱥᱟᱲ ᱟᱥᱟᱲ ᱵᱚᱸᱜᱟ ᱢᱟᱱᱮ ᱡᱷᱟᱨ ᱡᱷᱟᱨᱮ ᱫᱟᱜ ᱦᱮᱸ᱾ ᱟ ᱢᱟᱱᱮ ᱟᱥᱟᱲ ᱵᱚᱸᱜᱟ ᱫᱚ ᱢᱟᱱᱮ ᱟᱥᱟᱲ ᱵᱚᱸᱜᱟ ᱫᱚ ᱮᱢ ᱡᱟᱹᱯᱩᱫ ᱫᱤᱱ ᱡᱟᱦᱟᱸ ᱫᱚ ᱫᱟᱜᱟᱭ ᱟᱹᱰᱤ ᱡᱳᱨᱮ ᱫᱟᱜᱟᱭ᱾ ᱦᱮᱸᱥᱮ ᱟᱼᱫᱚ ᱚᱱᱟᱡ ᱦᱮᱸ ᱚᱱᱟ ᱠᱷᱟᱹᱛᱤᱨ ᱜᱮ ᱟᱵᱚ ᱨᱮᱱ ᱦᱟᱯᱲᱟᱢ ᱠᱚᱠᱚ ᱧᱩᱛᱩᱢ ᱠᱟᱣᱫᱟ ᱟᱥᱟᱲ ᱵᱚᱸᱜᱟ᱾
ᱦᱳᱭᱸ ᱦᱳᱭᱸ ᱦᱳᱭᱸ ᱦᱳᱭᱸ ᱟᱫᱚ ᱚᱱᱮ ᱚᱱᱟᱹ ᱞᱮᱠᱟ ᱠᱟ ᱛᱮ ᱜᱮ ᱱᱟᱜ ᱟᱥᱟᱲ ᱵᱚᱸᱜᱟ ᱨᱮᱱ ᱦᱟᱜ ᱟᱹᱞᱤᱧ ᱦᱮᱸ ᱢᱮᱱ ᱫᱚ ᱠᱚᱭᱮᱠ ᱜᱚᱴᱟᱝ ᱥᱮ ᱠᱤᱹᱪᱷᱩᱜᱟᱱ ᱟᱹᱞᱤᱧ ᱢᱟᱹᱱᱮ ᱪᱤᱛᱟᱹᱨ ᱞᱤᱧ ᱢᱟᱱᱮ ᱥᱟᱵ ᱨᱟᱠᱟᱵ ᱮᱫᱟ ᱟᱥᱟᱲ ᱵᱚᱸᱜᱟ ᱨᱮ ᱡᱟᱦᱟᱸ ᱠᱚ ᱦᱩᱭᱩᱜ ᱛᱟᱵᱚᱱ ᱢᱮᱱ ᱫᱚ ᱟᱥᱟᱲᱹ ᱵᱚᱸᱜᱟ ᱨᱮ ᱟᱹᱰᱤ ᱜᱟᱱ ᱡᱤᱵᱽᱡᱤᱭᱟᱹᱞᱤ ᱵᱚᱱ ᱧᱮᱞ ᱧᱟᱢ ᱠᱚᱣᱟ, ᱡᱤᱵᱽᱡᱤᱭᱟᱹᱞᱤ ᱢᱮᱱ ᱫᱚ ᱱᱩᱠᱩ ᱦᱟᱹᱠᱩ ᱠᱟᱴᱠᱚᱢ ᱥᱮ ᱦᱮᱸ ᱟᱨᱚ ᱱᱩᱠᱩ ᱨᱚᱴᱮ ᱨᱚᱴᱮ ᱩᱱ ᱥᱚᱢᱚᱭ ᱟᱹᱰᱤ ᱥᱟᱸᱜᱮ ᱠᱚ ᱵᱤᱞᱤ ᱠᱟᱜᱼᱟ ᱱᱚᱜᱼᱚᱱᱟ ᱠᱚ ᱧᱮᱞ ᱛ ᱢᱮᱱᱟᱜᱼᱟ ᱵᱩᱡᱩᱜᱼᱟ ᱟᱨ
ᱨᱚᱴᱮ ᱠᱚᱦᱚᱸ ᱟᱹᱰᱤ ᱨᱚᱠᱚᱢ ᱵᱟ ᱦᱮᱸ, ᱨᱚᱴᱮ ᱠᱚᱦᱚᱸ ᱟᱹᱰᱤ ᱨᱚᱠᱚᱢ ᱨᱚᱴᱮ ᱠᱚ ᱧᱮᱞ ᱧᱟᱢᱚᱜᱼᱟ᱾
ᱦᱳᱭ ᱦᱳᱭ ᱠᱷᱮᱛ ᱨᱮ ᱵᱟᱹᱫᱽ ᱨᱮ ᱵᱟᱹᱭᱦᱟᱹᱲ ᱨᱮ ᱥᱮᱜᱽᱲᱟ ᱠᱷᱚᱱ ᱦᱚᱸ ᱟᱹᱰᱤ ᱜᱟᱱ ᱚᱝᱠᱟᱱ ᱠᱟᱴᱠᱚᱢ ᱪᱚᱲᱜᱚᱡ ᱦᱟᱹᱠᱩ ᱼᱼ ᱠᱚ ᱨᱟᱠᱟᱵ ᱦᱤᱡᱩᱜᱼᱟ
ᱟᱨ ᱦᱟᱹᱠᱩ ᱫᱚ ᱱᱟᱜ ᱛᱚ ᱜᱚᱝᱹᱠᱮ ᱞᱟᱛᱟᱨ ᱥᱮᱫ ᱫᱚ ᱵᱟᱹᱠᱚ ᱨᱟᱠᱟᱵᱟᱼᱟ ᱱᱩᱠᱩ ᱫᱚ ᱡᱟᱦᱟᱸ ᱥᱮᱫ ᱠᱷᱚᱱᱟᱜ ᱫᱟᱜ ᱞᱤᱜᱤᱱᱟ ᱚᱱᱟ ᱫᱷᱟᱨᱮ ᱜᱮ ᱠᱚ ᱨᱟᱠᱟᱵ ᱦᱤᱡᱩᱜᱼᱟ᱾
ᱦᱳᱭ
ᱦᱳᱭ ᱟᱫᱚ ᱚᱱᱮ ᱚᱱᱟ ᱞᱮᱠᱟᱛᱮᱜᱮ ᱱᱟᱦᱟᱜ ᱟᱥᱟᱲ ᱵᱚᱸᱜᱟ ᱫᱚᱱᱟᱜ ᱟᱨᱚ ᱚᱱᱠᱟᱱᱟᱜ ᱡᱩᱫᱤ ᱪᱤᱛᱟᱹᱨ ᱞᱤᱧ ᱢᱮᱱ ᱫᱚ ᱚᱮ ᱜᱮ ᱫᱚ ᱱᱚᱜᱼᱚ ᱱᱚᱣᱟᱹ ᱡᱟᱦᱟᱸ ᱫᱚ ᱡᱚᱱᱰᱨᱟ ᱠᱚ ᱩᱱ ᱠᱟᱹᱴᱤᱡ ᱠᱟᱹᱴᱤᱡ ᱯᱷᱚᱴ ᱠᱚᱜ ᱛᱟᱵᱚᱱᱟ ᱱᱚ ᱚᱱᱟ ᱠᱚᱵᱚᱱ ᱡᱚᱢᱟ ᱡᱩᱫ ᱡᱚᱢᱟᱜ ᱡᱤᱱᱤᱥ ᱠᱚ ᱞᱤᱭ ᱞᱤᱧ ᱥᱟᱵ ᱨᱟᱠᱟᱵᱟ
ᱦᱮᱸ ᱦᱳᱭ ᱟᱨ ᱟᱥᱟᱲ ᱵᱚᱸᱜᱟ ᱨᱮᱫᱚ ᱢᱟᱹᱱᱢᱤ ᱦᱚᱸ ᱟᱹᱰᱤ ᱵᱷᱮᱜᱟᱨ ᱵᱷᱮᱜᱟᱨ ᱮᱠᱫᱚᱢ ᱪᱤᱛᱟᱹᱨ ᱵᱚᱱ ᱮᱸ ᱧᱮᱞ ᱧᱟᱢᱟ ᱢᱮᱱᱫᱚ ᱮᱸ ᱡᱟᱦᱟᱸ ᱥᱮᱫ ᱜᱮᱵᱮᱱ ᱪᱟᱞᱟᱜ ᱾ ᱢᱮᱱᱫᱚ ᱪᱟᱛᱚᱢ ᱛᱮ ᱚᱱᱠᱟ ᱦᱚᱲᱢᱚ ᱮᱥᱮᱫᱚᱜ ᱞᱮᱠᱟ ᱢᱮᱱᱫᱚ ᱡᱟᱦᱟᱸ ᱫᱚᱠᱚ ᱢᱮᱛᱟᱜ ᱠᱟᱱ ᱥᱟᱹᱨᱩ ᱥᱟᱠᱟᱢ ᱫᱟᱜ ᱞᱮᱠᱟ ᱦᱚᱲᱢᱚ ᱥᱟᱡᱟᱣ ᱥᱟᱯᱲᱟᱣ ᱵᱟᱭᱨᱮ ᱥᱮᱫ ᱡᱟᱦᱟᱸ ᱥᱮᱫ ᱜᱮᱵᱚᱱ ᱪᱟᱞᱟᱜ ᱾
ᱦᱳᱭ ᱮᱠᱫᱚᱢ ᱮᱠᱫᱚᱢ ᱾
ᱡᱟᱦᱟᱸ ᱫᱚ ᱜᱚᱢᱠᱮ ᱢᱮᱱᱫᱚ ᱩᱱ ᱥᱚᱢᱚᱭ ᱫᱚ ᱱᱟᱜ ᱥᱟᱨᱟ ᱫᱤᱱᱮ ᱫᱟᱜᱟᱥᱮ ᱡᱷᱚᱢ ᱡᱷᱚᱢᱮ ᱫᱟᱜᱟ ᱾ ᱦᱳᱭ ᱾ ᱛᱚ ᱚᱱᱮ ᱚᱱᱟ ᱞᱮᱠᱟᱛᱮ ᱱᱟᱜ ᱟᱥᱟᱲ ᱵᱚᱸᱜᱟ ᱫᱚ ᱱᱟᱜ ᱦᱮᱡ ᱟᱠᱟᱱᱟ ᱾
ᱦᱳᱭ ᱢᱟᱱᱮ ᱟᱥᱟᱲ ᱵᱚᱸᱜᱟ ᱱᱚᱜ ᱚᱭ ᱡᱮ ᱞᱟᱹᱭ ᱠᱮᱫᱟ ᱟᱹᱰᱤ ᱱᱟᱯᱟᱭ ᱠᱟᱛᱷᱟ ᱾ ᱟᱥᱟᱲ ᱵᱚᱸᱜᱟ ᱦᱚᱜᱼᱚᱭ ᱢᱟᱱᱮ ᱦᱚᱸᱼᱜᱚᱭ ᱜᱤᱫᱽᱨᱟᱹ ᱨᱮᱦᱚᱸ ᱾ ᱧᱮᱞ ᱵᱟᱲᱟ ᱦᱩᱭ ᱠᱟᱱᱟ ᱟᱹᱰᱤ ᱪᱮᱦᱨᱟ ᱵᱩᱡᱷᱟᱹᱜ-ᱟ ᱫᱟᱜ ᱠᱚᱨᱮ ᱦᱮᱸᱥᱮ ᱫᱟᱜ ᱞᱮᱠᱷᱟᱱ ᱜᱮ ᱾ ᱦᱟᱹᱠᱩ ᱜᱚᱡ ᱠᱚᱢ ᱪᱟᱞᱟᱜ-ᱟ? ᱟᱰᱤ ᱪᱮᱦᱨᱟ ᱵᱩᱡᱷᱟᱹᱣᱼᱟ ᱫᱟᱜ ᱞᱤᱸᱜᱤ ᱛᱟᱦᱮᱱ ᱾ ᱟᱹᱰᱤ ᱪᱮᱦᱨᱟ
ᱦᱳᱭ ᱦᱳᱭ ᱦᱳᱭ, ᱟᱹᱰᱤ ᱪᱮᱦᱨᱟ ᱧᱮᱞᱚᱜ-ᱟ ᱾ ᱠᱷᱮᱛ ᱨᱮ ᱵᱟᱹᱫᱽ ᱨᱮ ᱮᱠᱫᱚᱢ ᱾ ᱨᱚᱴᱮ ᱥᱮ ᱵᱟᱹᱨᱩ ᱰᱟᱝ ᱨᱟᱜ ᱛᱮᱠᱚ ᱟᱸᱫᱳᱲ ᱠᱟᱜᱼᱟ ᱾ ᱢᱟᱱᱮ ᱩᱱᱠᱩ ᱵᱟᱹᱨᱩ ᱰᱟᱝ ᱨᱚᱴᱮ ᱠᱚᱣᱟᱜ ᱜᱮ ᱮᱠᱫᱚᱢ ᱯᱚᱨᱚᱵᱽ ᱞᱮᱠᱟ ᱵᱩᱡᱟᱹᱜᱼᱟ ᱜᱚᱝᱠᱮ ᱦᱮᱸ ᱥᱮᱮ ᱵᱟᱝ?
ᱦᱳᱭ ᱦᱳᱭ ᱾ ᱦᱻ
ᱦᱮᱸ ᱜᱚᱢᱠᱮ ᱢᱟ ᱞᱟᱹᱭ ᱵᱮᱱ ᱟᱸᱡᱚᱢᱚᱜ ᱠᱟᱱᱟ ᱾
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱾
ᱦᱮᱸ ᱦᱮᱸ ᱾
ᱟᱹᱰᱤ ᱟᱹᱰᱤ ᱦᱮᱸ ᱟᱹᱰᱤ ᱱᱟᱯᱟᱭ ᱟᱹᱰᱤ ᱱᱟᱯᱟᱭ ᱜᱮᱢ ᱞᱟᱹᱭ ᱠᱮᱫᱟ ᱥᱮ ᱾ ᱦᱩᱸ ᱟᱨ ᱱᱚᱝᱠᱟ ᱞᱮᱠᱟ ᱦᱮᱸ ᱡᱚᱢᱟᱜ ᱠᱚ ᱟᱨᱦᱚᱸ ᱾